ᱦᱮᱞᱳ ᱾
ᱦᱮᱞᱳ ᱜᱚᱝᱠᱮ ᱡᱟᱦᱟᱨ ᱜᱮ ᱾
ᱦᱮᱸ ᱡᱚᱦᱟᱨ ᱜᱮ ᱾ ᱱᱟᱯᱟᱭ ᱵᱟᱲᱟ ᱜᱮᱛᱚ?
ᱮᱠᱫᱚᱢ ᱱᱟᱯᱟᱭ ᱵᱟᱲᱟᱭ ᱜᱮ ᱜᱚᱝᱠᱮ ᱾ ᱟᱢ ᱪᱤ ᱞᱮᱠᱟ ᱜᱚᱝᱠᱮ?
ᱟᱹᱰᱤ ᱱᱟᱯᱟᱭ ᱜᱮ ᱾
ᱪᱤᱠᱩ ᱪᱤᱠᱟ ᱵᱟᱲᱟ ᱦᱩᱭᱩᱜ ᱠᱟᱱᱟ ᱜᱚᱝᱠᱮ?
ᱟᱫᱚ ᱱᱚᱜᱼᱚᱭ ᱫᱩᱲᱩᱵ ᱵᱟᱲᱟ ᱦᱩᱭ ᱟᱠᱟᱱᱟ ᱠᱟᱹᱢᱤ ᱠᱚ ᱪᱟᱵᱟ ᱠᱟᱛᱮᱜ ᱾
ᱚᱸ ᱾
ᱛᱟᱦᱚᱞᱮ ᱟᱯᱮ ᱟᱹᱛᱩ ᱫᱤᱥᱚᱢ ᱫᱚ ᱚᱠᱟᱨᱮ ᱛᱟᱯᱮ?
ᱟᱞᱮ ᱫᱚ ᱤᱧ ᱫᱚ ᱱᱚᱜ-ᱚᱭ ᱛᱚ ᱵᱟᱝᱜᱟᱞ ᱥᱮᱱᱤᱡ ᱠᱟᱹᱱᱟᱹᱧ ᱾ ᱟᱥᱟᱱᱥᱚᱞ ᱮᱨᱤᱭᱟ ᱨᱮ ᱯᱟᱲᱟᱜ ᱠᱟᱹᱱᱤᱧ ᱤᱧ ᱫᱚ ᱾
ᱟᱥᱟᱱᱥᱳᱞ?
ᱟᱢ ᱫᱚ ᱜᱚᱝᱠᱮ?
ᱟᱞᱮ ᱦᱚᱸ ᱵᱮᱝᱜᱚᱞ ᱜᱮ ᱱᱚᱣᱟ ᱟᱞᱮ ᱫᱚ ᱡᱷᱟᱲᱜᱨᱟᱢ ᱾
ᱡᱷᱟᱲᱜᱨᱟᱢ
ᱜᱚᱝᱠᱮ ᱫᱩᱲᱩᱵ ᱵᱟᱲᱟ ᱦᱩᱭ ᱠᱟᱱᱟ ᱾
ᱡᱚᱢ ᱵᱟᱲᱟ ᱠᱚᱫᱚ ᱦᱩᱭ ᱱᱟ ᱥᱮ ᱵᱟᱝ?
ᱱᱚᱜᱼᱚᱭ ᱠᱷᱟᱹᱞᱤ ᱱᱟᱥᱛᱟ ᱦᱩᱭ ᱠᱟᱱᱟ ᱚᱱᱟ ᱛᱮ ᱛᱷᱚᱲᱟ ᱪᱟᱞᱟᱣ ᱦᱩᱭᱩᱜ ᱠᱟᱱᱟ ᱚᱱᱛᱮ
ᱵᱟᱡᱟᱨ ᱥᱮᱫ?
ᱦᱮᱸ ᱵᱟᱡᱟᱨ ᱥᱮᱜ ᱜᱤ ᱾
ᱜᱚᱝᱠᱮ ᱮᱠᱟᱭ ᱜᱮ ᱛᱩᱲᱩ ᱠᱟᱱᱟ ᱥᱤ ᱦᱳ
ᱦᱳᱭ ᱟᱞᱮ ᱦᱚᱸ ᱢᱮᱱᱟᱜ ᱞᱮᱭᱟ ᱱᱚᱣᱟ ᱯᱮ ᱯᱩᱱ ᱦᱚᱲ ᱾
ᱠᱩ
ᱠᱟᱹᱢᱤ ᱵᱟᱲᱟ ᱵᱚᱞᱛᱮ ᱟᱞᱮ ᱫᱚ ᱦᱚᱜᱼᱚᱭ ᱦᱟᱹᱠᱩ ᱞᱮ ᱪᱟᱥ ᱟᱠᱟᱫ ᱠᱚᱣᱟ ᱟᱫᱚ ᱚᱱᱟᱜᱮ ᱡᱚᱢᱟᱜ ᱠᱚᱞᱮ ᱮᱢᱟ ᱠᱚᱣᱟ ᱾
ᱚᱱᱛᱮ ᱜᱚᱝᱠᱮ ᱫᱟᱜ ᱫᱟᱭ ᱥᱮ ᱵᱟᱝ?
ᱦᱩᱸ ᱟᱹᱰᱤ ᱵᱟᱲᱭᱟ ᱜᱮ ᱫᱟᱜ ᱫᱟᱭ ᱱᱚᱛᱮ ᱦᱚᱸ ᱾
ᱦᱩᱸ ᱾ ᱱᱚᱛᱮ ᱦᱚᱸ ᱛᱤᱦᱤᱧ ᱫᱚ ᱠᱷᱟᱞᱤ ᱨᱤᱢᱤᱞ ᱢᱟᱪᱷᱟᱣ ᱠᱟᱜ ᱦᱚᱞᱟ ᱟᱹᱰᱤ ᱡᱳᱨ ᱜᱤ ᱫᱟᱜ
ᱟᱨ ᱵᱩᱨᱩ ᱵᱚᱸᱜᱟ ᱠᱚᱫᱚ ᱟᱯᱮ ᱫᱚ ᱵᱟᱝ ᱯᱮ ᱦᱮᱡ ᱵᱟᱲᱟᱜ ᱜᱮᱭᱟ ᱱᱚᱛᱮ?
ᱵᱟᱞᱮ ᱪᱟᱞᱟᱣ ᱵᱟᱲᱟᱜ ᱛᱟᱦᱮ ᱜᱚᱝᱠᱮ ᱾ ᱦᱮᱞᱟᱜ ᱛᱟᱦᱮᱱ ᱜᱮᱭᱟ ᱠᱚ ᱟᱞᱮ ᱥᱮᱱ ᱵᱟᱭᱤᱠ ᱫᱟᱨᱟᱭ ᱛᱮ
ᱚ ᱾ ᱵᱩᱨᱩ ᱵᱚᱸᱜᱟ ᱛᱟᱯᱚᱨ ᱤᱭᱟᱹ ᱱᱚᱣᱟ ᱤᱭᱟᱹ ᱠᱚ ᱥᱤᱞᱫᱟᱹ ᱯᱟᱛᱟ ᱠᱚ
ᱡᱟᱦᱟᱸ ᱠᱚ ᱢᱮᱱᱫᱚ ᱯᱟᱴᱟᱵᱤᱸᱷᱟᱹ ᱱᱚᱣᱟ ᱠᱚᱫᱚ ᱯᱮ ᱦᱮᱡ ᱵᱟᱲᱟ ᱠᱟᱱᱟ ᱥᱮ ᱵᱟᱝ?
ᱦᱮᱸ ᱚᱱᱟ ᱠᱚᱫᱚ ᱪᱟᱞᱟᱣ ᱵᱟᱲᱟᱜ ᱛᱤᱧ ᱢᱟᱡᱷᱮ ᱥᱟᱸᱡᱮ
ᱚ, ᱟᱞᱮ ᱫᱚ ᱚᱱᱟ ᱡᱟᱯᱟᱜ ᱜᱮ ᱠᱟᱱᱟᱞᱮ ᱯᱟᱴᱟᱵᱤᱸᱫᱷᱟᱹ ᱚᱱᱟ ᱡᱟᱯᱟᱜ ᱠᱚᱨᱮ
ᱦᱮᱸ ᱪᱟᱞᱟᱣ ᱪᱟᱞᱟᱣ ᱟᱠᱟᱱ ᱜᱤᱭᱟᱹᱧ ᱢᱤᱫ ᱪᱷᱚᱴ ᱜᱟᱱ ᱥᱮ ᱵᱟᱨ ᱪᱷᱚᱴ ᱜᱟᱱ ᱜᱤᱧ ᱪᱟᱞᱟᱣ
ᱟᱪᱪᱷᱟ᱾
ᱦᱚᱸᱜᱼᱚᱭ ᱛᱚ ᱟᱞᱮ ᱟᱯᱷᱚᱨ ᱠᱟᱜ-ᱟ ᱠᱷᱚᱱ ᱫᱟᱜ ᱫᱟᱭ ᱥᱟᱨ ᱟᱨ ᱫᱟᱜ ᱞᱤᱜᱤ ᱛᱟᱯᱚᱨ ᱚᱱᱠᱟ ᱨᱚᱦᱚᱭ ᱤᱫᱤ ᱞᱮᱠᱟ ᱫᱚ ᱟᱹᱰᱤ ᱚᱢᱚᱱᱚᱜᱼᱟ ᱦᱟᱞᱠᱟ ᱦᱟᱞᱠᱟ ᱦᱩᱭ ᱠᱟᱱᱟ
ᱟᱯᱮ ᱥᱮᱫ ᱫᱚ ᱮᱛᱚᱦᱚᱵ ᱱᱟ ᱥᱮ ᱵᱟᱝ ᱦᱩᱲᱩ ᱨᱚᱦᱚᱭ ᱠᱚ?
ᱦᱮᱸ ᱮᱠᱷᱚᱱ ᱫᱚ ᱟᱹᱣᱨᱤ? ᱫᱤᱭᱮ ᱟᱯᱷᱚᱨ ᱟᱯᱷᱚᱨ ᱠᱟᱜ ᱞᱮ ᱟᱹᱣᱨᱤ ᱞᱟᱹᱴᱩᱜᱼᱟ ᱥᱮ᱾ ᱫᱚᱢᱮ ᱠᱟᱹᱴᱤᱡ ᱜᱮᱭᱟ ᱮᱠᱷᱚᱱ ᱫᱚ᱾
ᱪᱮᱫ ᱨᱮᱫᱚᱢ ᱚᱞᱚᱜ ᱠᱟᱱᱛᱮ ᱟᱢᱫᱚ?
ᱦᱩᱸ?
ᱪᱮᱜ ᱨᱮᱢ ᱚᱞᱚᱜ ᱜᱮᱭᱟ?
ᱮᱠᱷᱚᱱ ᱫᱚ ᱚᱞᱚᱜ ᱫᱚ ᱵᱟᱹᱜᱤᱣ ᱠᱟᱜ ᱤᱧ᱾
ᱛᱚᱵᱩ ᱛᱤᱱᱟᱹᱜ ᱛᱤᱱᱟᱹᱜ ᱫᱷᱟᱹᱵᱤᱡ?
ᱦᱚᱸᱜᱚᱭ ᱛᱚ ᱵᱟᱨᱚ ᱠᱞᱟᱥ ᱦᱟᱵᱤᱡ᱾
ᱟᱪᱪᱷᱟ᱾
ᱵᱟᱨᱚ ᱠᱞᱟᱥ ᱯᱷᱟᱥ ᱠᱟᱛᱮ ᱤᱭᱟᱹ ᱮᱠᱷᱚᱱ ᱫᱚ ᱵᱟᱝ ᱦᱩᱭ ᱠᱟᱱᱟ ᱚᱲᱟᱜ ᱨᱮ ᱯᱚᱨᱤᱥᱛᱷᱤᱛᱤ ᱛᱷᱚᱲᱟ ᱠᱷᱟᱨᱟᱯ ᱛᱟᱦᱮᱸ ᱞᱮᱱᱟ ᱥᱮ ᱚᱱᱟ ᱦᱚᱛᱮᱡ ᱛᱮ᱾
ᱦᱩᱸ ᱫᱤᱭᱮ ᱪᱮᱫ ᱠᱚ ᱠᱟᱹᱢᱤ ᱵᱟᱲᱟᱭ ᱫᱟᱯᱮ ᱚᱲᱟᱜ ᱠᱚᱨᱮ?
ᱮᱠᱷᱚᱱ ᱫᱚ ᱠᱟᱹᱢᱤ ᱫᱚ ᱛᱷᱚᱲᱟ ᱜᱷᱟᱪ ᱥᱮᱫ ᱠᱟᱹᱢᱤ ᱠᱟᱱ ᱛᱤᱧ ᱮᱠᱷᱚᱱ ᱫᱚ ᱛᱷᱚᱲᱟ ᱵᱟᱹᱜᱤᱣ ᱠᱟᱜ ᱤᱧ᱾ ᱚᱱᱮ ᱦᱚᱸᱥᱯᱤᱴᱟᱞ ᱜᱟᱰ ᱨᱮ᱾
ᱟᱪᱪᱷᱟ᱾
ᱠᱷᱚᱱ ᱫᱚ ᱵᱟᱜᱤᱣ ᱠᱟᱜ ᱤᱧ ᱦᱚᱸᱜ-ᱚᱭ ᱛᱚ ᱥᱩᱨ ᱫᱤᱱ ᱜᱮ ᱢᱤᱫ ᱪᱟᱸᱫᱚ ᱜᱟᱱ ᱦᱩᱭᱱᱟ᱾ ᱮᱠᱷᱚᱱ ᱫᱚ ᱮᱴᱟᱜ ᱥᱮᱜ ᱤᱧ ᱧᱮᱞᱫᱟ
ᱦᱩᱸᱻ
ᱟᱢ ᱫᱚ ᱜᱚᱝᱠᱮ ᱛᱤᱱᱟᱹᱜ ᱦᱟᱹᱵᱤᱡ ᱮᱢ ᱯᱟᱲᱦᱟᱣ ᱠᱟᱱᱛᱮ?
ᱤᱧ ᱫᱚ ᱤᱭᱟᱹ ᱫᱷᱟᱹᱵᱤᱡ ᱮᱰᱩᱠᱮᱥᱚᱱ ᱠᱚᱨᱟᱣ ᱦᱩᱭ ᱠᱟᱱᱟ᱾
ᱚ ᱪᱮᱜ ᱜᱤ ᱪᱮᱜ ᱠᱟᱹᱢᱤᱭ ᱫᱟᱯᱮ ᱥᱮ ᱡᱟᱸᱦᱱᱟᱜ ᱠᱚᱢᱯᱟᱱᱤ ᱠᱚᱨᱮ ᱠᱷᱳᱲ ᱠᱟᱭ ᱢᱮ᱾
ᱠᱩᱢᱯᱟᱱᱤ ᱨᱮᱫᱚ ᱵᱟᱝ, ᱱᱚᱣᱟ ᱫᱚ ᱱᱚᱛᱮ ᱫᱚ ᱦᱟᱹᱠᱩ ᱠᱚ ᱪᱟᱥ ᱠᱟᱜ ᱠᱚᱣᱟ ᱱᱚᱣᱟ ᱨᱮᱫᱚ ᱦᱚᱞᱫᱤᱭᱟ ᱨᱮ ᱢᱮᱱᱟᱜ ᱞᱮᱭᱟ᱾ ᱯᱩᱨᱵᱚ ᱢᱮᱫᱤᱱᱤᱯᱩᱨ ᱨᱮ᱾ ᱟᱫᱚ ᱦᱟᱠᱩ ᱠᱚᱠᱚ ᱪᱟᱥ ᱠᱚᱣᱟ ᱛᱚ, ᱟᱫᱚ ᱩᱝᱠᱩ ᱜᱮ ᱡᱚᱢᱟᱜ ᱠᱚ ᱮᱢ ᱵᱟᱲᱟ ᱟᱠᱚ ᱦᱩᱭᱩᱜᱼᱟ᱾
ᱤᱧ ᱦᱚᱸᱛᱚ ᱵᱚᱞ ᱜᱟᱹᱛᱤ ᱠᱷᱚᱱ ᱜᱮ ᱦᱮᱡ ᱮᱱᱟᱹᱧ ᱫᱚᱥᱴᱟ ᱜᱟᱱ᱾ ᱛᱟᱯᱚᱨᱮ ᱱᱚᱜ-ᱚᱭ ᱛᱚ ᱵᱟᱡᱟᱨ ᱥᱮᱫ᱾ ᱛᱷᱚᱲᱟ ᱚᱱᱟᱛᱮ ᱪᱟᱞᱟᱣ ᱦᱩᱭᱩᱜ ᱠᱟᱱᱟ᱾
ᱟᱨ
ᱟᱯᱮ ᱥᱮᱫ ᱫᱚ ᱟᱹᱰᱤ ᱠᱟᱡᱟᱠ ᱜᱮ ᱦᱩᱭᱩᱜ ᱜᱮᱭᱟ ᱵᱚᱞ ᱠᱷᱮᱞᱳᱰ ᱵᱟᱝ?
ᱦᱩᱸ ᱠᱷᱮᱹᱞ ᱠᱟᱱ ᱜᱮᱭᱟᱞᱮ᱾ ᱮᱠᱷᱚᱱ ᱫᱚ ᱜᱚᱴᱟ ᱜᱤ ᱧᱮᱞ ᱫᱟᱹᱧ ᱟᱭᱢᱟ ᱫᱚᱢᱮ ᱠᱚ ᱠᱷᱮᱹᱞ ᱠᱟᱱᱟ ᱵᱚᱞ ᱜᱟᱹᱛᱤᱜ ᱠᱟᱱᱟ
ᱦᱚᱸ᱾
ᱟᱢ ᱫᱚ ᱵᱚᱞ ᱜᱟᱹᱛᱤᱜ ᱠᱟᱱᱟᱢ ᱥᱮ ᱵᱟ?
ᱞᱟᱦᱟ ᱠᱷᱮᱞᱳᱰ ᱦᱩᱭᱩᱜ ᱛᱟᱦᱮᱸᱫ ᱟᱫᱚ ᱱᱮᱛᱟᱨ ᱫᱚ ᱠᱟᱹᱢᱤ ᱠᱚ ᱪᱟᱞᱟᱣ ᱵᱟᱲᱟ ᱦᱩᱭᱩᱜ ᱠᱟᱱᱟ ᱥᱮ ᱟᱫᱚ ᱤᱱᱟᱹᱛᱮ ᱟᱫᱚ ᱚᱱᱛᱮ ᱫᱚ ᱵᱚᱱᱫᱚ ᱦᱟᱛᱟᱲ ᱦᱩᱭ ᱟᱠᱟᱱᱟ ᱦᱩᱸ ᱦᱩᱸ ᱾
ᱚᱲᱟᱜ ᱨᱮᱱᱟᱜ ᱥᱤᱪᱩᱭᱮᱥᱚᱱ ᱧᱮᱞᱛᱮ ᱾
ᱪᱮᱫ ᱮᱢ ᱞᱟᱹᱭ ᱮᱫ ᱛᱟᱦᱮᱫ ᱜᱚᱝᱠᱮ?
ᱚ ᱢᱮᱱᱮᱫ ᱛᱟᱦᱮ ᱤᱧ ᱡᱮ ᱚᱲᱟᱜ ᱨᱮᱱᱟᱜ ᱥᱤᱪᱩᱭᱮᱥᱮᱱ ᱧᱮᱞᱛᱮ ᱚᱱᱟ ᱠᱚᱫᱚ ᱟᱫᱚ ᱟᱡ ᱛᱮᱜᱮ ᱵᱟᱹᱜᱤ ᱦᱩᱭᱩᱜᱼᱟ ᱾
ᱦᱮᱸ ᱥᱮ ᱫᱚ ᱠᱟᱱ ᱜᱮᱭᱟ ᱜᱚᱢᱠᱮ ᱾
ᱡᱚᱛᱚ ᱥᱮᱫ ᱧᱮᱞ ᱦᱩᱭᱩᱜᱼᱟ ᱥᱮ ᱢᱤᱫ ᱥᱮᱫ ᱧᱮᱞ ᱠᱟᱛᱮᱫ ᱫᱚ ᱵᱟᱝ ᱦᱩᱭᱩᱜᱼᱟ ᱥᱮ ᱵᱟᱝ?
ᱦᱩᱸ ᱦᱩᱸ ᱾ ᱛᱟᱨᱯᱚᱨ ᱟᱵᱚ ᱛᱚ ᱱᱚᱣᱟ ᱠᱤᱥᱟᱹᱬ ᱚᱲᱟᱜ ᱨᱮᱱ ᱫᱚ ᱵᱟᱝ ᱠᱟᱱᱟ ᱵᱚᱱ, ᱡᱮ ᱚᱲᱟᱜ ᱨᱮ ᱛᱟᱦᱮᱸ ᱠᱟᱛᱮ ᱡᱚᱛᱚᱱᱟᱜ ᱜᱮ ᱜᱟᱱᱚᱜᱼᱟ ᱾
ᱮ ᱫᱚ ᱴᱷᱤᱠ ᱾
ᱟᱵᱚ ᱫᱚ ᱢᱤᱫᱥᱮᱫ ᱧᱮᱞ ᱞᱮᱠᱟ ᱢᱤᱫᱥᱮᱫ ᱵᱟᱝ ᱦᱩᱭᱩᱜᱼᱟ ᱾
ᱦᱩᱸ ᱾
ᱟᱪᱚ ᱡᱚᱛᱚ ᱥᱮ ᱧᱮᱞ ᱪᱚᱠᱚᱨ ᱨᱮ ᱵᱟᱝ ᱦᱮ ᱵᱟᱝ?
ᱦᱮᱸ ᱦᱮᱸ ᱮᱠᱫᱚᱢ ᱾
ᱚᱱᱟ ᱛᱮᱜᱮ ᱢᱤᱫ ᱥᱮᱡ ᱜᱮ ᱧᱮᱞ ᱠᱮᱫᱟ ᱾
ᱦᱩᱸ ᱾
ᱵᱟᱱᱟᱨ ᱥᱮᱫ ᱧᱮᱞ ᱠᱚᱛᱮ ᱜᱮᱞᱮ ᱡᱩᱫᱤ ᱡᱟᱦᱟᱸ ᱥᱮᱫ ᱵᱟᱝ ᱫᱟᱲᱮᱭᱟᱫᱟᱢ ᱵᱟᱝ
ᱦᱩᱸ ᱾ ᱮᱸ ᱱᱮᱛᱟᱨ ᱦᱚᱸ ᱵᱟᱝᱠᱷᱟᱱ ᱠᱮᱨᱤᱭᱟᱨ ᱦᱚᱸ ᱡᱩᱫᱤ ᱵᱟᱢ ᱠᱚᱨᱟᱣ ᱛᱟᱢᱟ ᱪᱤᱞᱤ ᱦᱚᱸ ᱵᱟᱢ ᱧᱟᱢ ᱠᱚᱣᱟ ᱾
ᱦᱩᱸ ᱥᱮᱫᱚ ᱴᱷᱤᱠ ᱾
ᱦᱚᱭ ᱥᱮ ᱵᱟᱝ?
ᱛᱟᱦᱚᱞᱮ ᱛᱚ ᱥᱚᱵ ᱯᱚᱭᱥᱟ ᱨᱮᱱᱟᱜ ᱠᱷᱮᱞ ᱾
ᱦᱩᱸ ᱾
ᱟᱨ ᱵᱟᱝ ᱠᱷᱟᱱ ᱪᱤᱞᱤ ᱦᱚ ᱵᱟᱠᱚ ᱯᱩᱪᱷᱣᱟ ᱾
ᱪᱮᱞᱤ ᱞᱟᱹᱭ ᱦᱚ ᱵᱟᱝ ᱾
ᱦᱮᱸ ᱚᱲᱟᱜ ᱨᱮᱦᱚᱸᱢ ᱛᱟᱦᱮᱱ ᱨᱮᱦᱚᱸ ᱠᱷᱟᱹᱞᱤ ᱠᱚ ᱢᱮᱱᱟ ᱡᱚᱢ ᱫᱟᱢ ᱟᱨᱮᱢ ᱫᱟᱲᱟᱱ ᱠᱟᱱᱟ ᱾
ᱦᱩᱸ ᱾
ᱦᱮᱸ ᱟᱫᱚ ᱴᱷᱤᱠ ᱜᱮᱠᱚ ᱢᱮᱱᱟ ᱠᱟᱹᱴᱤᱡ ᱠᱷᱚᱡ ᱠᱚ ᱞᱟᱹᱴᱩ ᱠᱮᱫ ᱢᱮᱭᱟ ᱟᱫᱚ ᱱᱤᱛ ᱦᱚᱸ ᱡᱩᱫᱤ ᱵᱟᱝ ᱮᱢ ᱧᱮᱞ ᱡᱚᱝᱟ ᱛᱚ ᱪᱤᱫ ᱟᱥᱮ ᱵᱟᱝ?
ᱦᱩᱸ, ᱟᱫᱚ ᱩᱱᱠᱩ ᱦᱚᱸ ᱵᱷᱟᱹᱞᱟᱹᱭ ᱞᱟᱹᱜᱤᱫ ᱜᱮᱠᱚ ᱢᱮᱱᱟ ᱟᱨᱠᱤ ᱾
ᱦᱮ ᱯᱮᱫᱚ ᱠᱷᱟᱨᱟᱯ ᱫᱚ ᱚᱲᱟᱜ ᱨᱮᱱ ᱦᱚᱲ ᱫᱚ ᱢᱮᱱᱟ
ᱦᱩᱸ
ᱟᱫᱚᱱᱮ ᱱᱤᱡᱮᱴᱷᱮᱡ ᱠᱟᱱᱟ ᱡᱟᱭ ᱵᱩᱡᱷᱟᱹᱣ ᱠᱮᱫ ᱢᱚᱸᱡᱽ ᱛᱚ ᱩᱱᱤ ᱫᱚ ᱢᱚᱸᱡᱽ ᱜᱤ ᱾ ᱦᱮᱸᱥᱮ ᱵᱟᱝ? ᱤᱧ ᱦᱚᱸ ᱠᱟᱹᱢᱤᱧ ᱵᱟᱹᱜᱤ ᱠᱟᱜ ᱛᱮ ᱚᱸᱰᱮ ᱫᱚ ᱪᱷᱩᱴᱤ ᱵᱟᱝ ᱧᱟᱢᱚᱜ ᱠᱟᱱᱟ ᱵᱩᱡᱟᱹᱣ ᱮᱠᱫᱚᱢ ᱰᱮᱞᱤ ᱰᱮᱞᱤ ᱥᱮᱛᱟᱜ ᱟᱹᱭᱩᱵ ᱥᱮᱛᱟᱜ ᱟᱹᱭᱩᱵ ᱾ ᱞᱟᱸᱜᱟ ᱪᱟᱵᱟ ᱮᱠᱫᱚᱢ ᱡᱤᱨᱟᱹ ᱠᱚ ᱵᱟᱝ ᱧᱟᱢᱚᱜ ᱠᱟᱱᱛᱮ
ᱢᱟᱱᱮ ᱥᱤᱧ ᱵᱮᱲᱟ ᱦᱚᱸᱠᱚ ᱮᱢᱟ ᱯᱮ ᱛᱟᱦᱮᱸᱫ ᱰᱤᱭᱩᱴᱤ ᱟᱨᱚ ᱧᱤᱫᱮ ᱦᱚᱸ?
ᱦᱮᱸ ᱟᱢ ᱱᱤᱭᱟᱹ ᱥᱤᱧ ᱧᱤᱫᱟᱹ ᱪᱤᱫ ᱞᱮᱠᱟ? ᱛᱤᱦᱤᱧ ᱫᱚ ᱢᱚᱨᱱᱤᱝ ᱥᱤᱯᱴ ᱦᱩᱭᱱᱟ ᱛᱚ ᱜᱟᱯᱟ ᱫᱚ ᱱᱟᱭᱤᱴ ᱥᱤᱯᱴ ᱟᱨ ᱱᱟᱭᱤᱴ ᱥᱤᱯᱴ ᱠᱟᱛᱮᱫ ᱮᱠᱫᱚᱢ ᱫᱤᱱ ᱫᱚ ᱢᱚᱨᱱᱤᱝ ᱥᱤᱯᱴ ᱯᱟᱲᱟᱜ ᱠᱟᱱ ᱛᱟᱦᱮᱱᱟ ᱛᱟᱨ ᱢᱟᱱᱮ ᱟᱞᱟᱫᱟ ᱟᱞᱟᱫᱟ ᱥᱤᱯᱴ ᱛᱟᱦᱮᱸᱱᱟ ᱾
ᱛᱟᱨᱢᱟᱱᱮ ᱪᱷᱩᱴᱤ ᱫᱚ ᱮᱠᱫᱚᱢ ᱵᱟᱝ ᱛᱟᱦᱮᱱ ᱠᱟᱱᱟ ᱵᱩᱡᱫᱟᱢ, ᱟᱫᱚ ᱚᱱᱟ ᱦᱚᱛᱮᱜ ᱛᱮ ᱵᱟᱜᱤ ᱠᱟᱹᱫᱟᱧ ᱦᱚᱲᱢᱚᱸ ᱛᱚ ᱛᱷᱚᱲᱟ ᱱᱮᱞ ᱦᱞᱭᱩᱜᱼᱟ ᱾
ᱦᱮᱸ ᱦᱮᱸ ᱟᱥᱚᱞ ᱦᱩᱭᱩᱜ ᱠᱟᱱᱟ ᱦᱚᱲᱢᱚ ᱴᱷᱤᱠ ᱛᱟᱦᱮᱸ ᱞᱮᱱᱠᱷᱟᱱ ᱠᱟᱹᱢᱤ ᱫᱚ ᱟᱹᱰᱤ ᱟᱭᱢᱟ ᱡᱟᱭᱜᱟ ᱨᱮᱢ ᱧᱟᱢᱟ᱾
ᱦᱮ
ᱟᱨ ᱦᱚᱲᱢᱚ ᱜᱮ ᱡᱩᱫᱤ ᱠᱷᱟᱨᱟᱯ ᱮᱱ ᱠᱷᱟᱱ ᱛᱟᱦᱚᱞᱮ ᱟᱫᱚ ᱠᱟᱹᱢᱤ ᱫᱟᱲᱮᱭᱟᱢ ᱪᱤᱠᱟᱹᱛᱮ?
ᱦᱚᱭ ᱚᱱᱟᱛᱮ ᱮᱴᱟᱜ ᱥᱮᱫ ᱜᱮ ᱧᱮᱞ ᱦᱩᱭᱩᱜ ᱠᱟᱱᱟ, ᱵᱷᱮᱠᱮᱱᱥᱤ ᱠᱩ‌ ᱩᱰᱩᱜᱚᱜ ᱠᱟᱱᱟ ᱚᱱᱟ ᱠᱚᱜᱮ ᱴᱟᱨᱜᱮᱴ ‌ᱞᱮᱜᱟᱭ ᱫᱟ᱾
ᱦᱩᱸ ᱟᱭᱢᱟ ᱜᱟᱱ ᱛᱚ ᱱᱤᱭᱟᱹ ᱫᱷᱟᱣ ᱱᱤᱭᱳᱠ ᱠᱚ ᱦᱟᱛᱟᱣ ᱠᱚᱣᱟ ᱛᱚ᱾
ᱦᱩᱸ᱾ ᱱᱚᱭ-ᱛᱚ ᱫᱟᱜ ᱫᱟ ᱵᱩᱞᱩ ᱵᱤᱯᱤ ᱨᱮ ᱦᱟᱸ ᱛᱚ ᱦᱮᱡᱩᱜ ᱠᱟᱱᱟ ᱛᱚ ᱥᱮ ᱦᱮᱡᱼᱼ
ᱦᱩᱸᱠᱚᱱᱥᱴᱮᱵᱚᱞ ᱨᱮᱱᱟᱜ ᱚᱲᱩᱠᱚᱜ ᱠᱟᱱᱟ, ᱚᱲᱩᱠ ᱠᱟᱱᱟ ᱡᱟᱹᱱᱤᱡ᱾
ᱚᱱᱟ ᱠᱚ ᱢᱤᱛᱤᱧ ᱠᱟᱱ ᱛᱟᱦᱮᱱᱟ ᱮᱢ‌ ᱵᱩᱡᱽ ᱫᱟᱢ‌ ᱟᱫᱚ ᱤᱧ ᱫᱚ ᱚᱜᱼᱼ ᱢᱮᱱ ᱫᱤᱧ ᱚᱱᱟ ᱵᱟᱹᱧ ᱮᱢᱟ ᱮᱴᱟᱜ ᱟᱜ ᱤᱧ ᱮᱢᱟ᱾ ᱟᱫᱚ ᱱᱮᱞ ᱫᱤᱧ ᱪᱤᱫ ᱞᱮᱠᱟ ᱱᱚᱰᱟ ᱦᱩᱭᱩᱜ ᱠᱟᱱᱟ ᱵᱟᱠᱷᱟᱡ ᱫᱚ ᱮᱢ ᱞᱮᱜᱟ ᱠᱟᱜ-ᱟ ᱡᱩᱫᱤᱢ ᱱᱟᱢᱚᱜ ᱠᱷᱟᱡᱼᱼ
ᱮᱢ ᱫᱚ ᱮᱢ ᱞᱮᱜᱟ ᱠᱟᱜ ᱢᱮ ᱟᱨ ᱱᱟᱯᱟᱭᱚᱜ-ᱟ᱾ ᱪᱮᱫᱟᱜ ᱥᱮ ᱦᱩᱭᱩᱜ ᱵᱟᱝ ᱦᱩᱭᱩᱜ ᱚᱱᱟ ᱫᱚ ᱯᱚᱨᱮᱱᱟᱜ ᱛᱮᱱᱟ ᱡᱤᱱᱤᱥ ᱠᱟᱱᱟ ᱦᱚᱸᱜ-ᱚᱭ ᱡᱮᱼᱼ ᱫᱩᱲᱩᱵ ᱟᱢ ᱢᱤᱫᱴᱮᱱ ᱮᱠᱥᱯᱨᱤᱭᱮᱱᱥᱼᱼ
ᱟᱢ ᱫᱚ ᱚᱱᱟ ᱠᱚᱫᱚ ᱮᱢ ᱞᱮᱜᱟ ᱠᱮᱫᱟᱢ ᱥᱮ ᱵᱟᱝ ᱢᱤᱫ ᱪᱷᱚᱴ ‌ᱜᱟᱱ ᱦᱚᱸ?
ᱟᱣᱨᱤ‌ ᱭᱟ ᱢᱤᱫ ᱪᱷᱚᱴ ᱢᱤᱫᱴᱮᱱ ᱱᱟᱜ ᱤᱧ ᱮᱢ ᱞᱮᱫ ᱛᱟᱦᱮᱸᱜ ᱤᱭᱟᱹ ᱱᱟᱦᱟᱸᱜ ᱪᱮᱜ ᱠᱚ ᱞᱟᱹᱭᱟ᱾ ᱯᱷᱩᱰ ᱮᱥ ᱟᱭ ᱱᱟᱦᱟᱸᱜ᱾
ᱪᱟᱞᱟᱱ ᱥᱮᱨᱢᱟ ᱪᱟᱞᱚᱱ ᱥᱮᱨᱢᱟ ᱦᱩᱭᱮᱱ ᱫᱚ᱾
ᱤᱧ ᱫᱚ ᱚᱱᱠᱟ ᱴᱨᱟᱭ ᱵᱟᱲᱟ ᱦᱩᱭᱩᱜ-ᱟ ᱦᱩᱭᱩᱜ ᱵᱟᱝ ᱦᱩᱭᱩᱜ ᱮᱢ ᱜᱤᱰᱤ ᱠᱟᱜ ᱦᱩᱭᱩᱜ-ᱟ᱾
ᱤᱧᱦᱚᱸ ᱥᱤ ᱭᱟᱨ ᱠᱮᱯᱷ ᱨᱮᱱᱟᱜ ᱮᱢ ᱤᱧ ᱢᱮᱱᱮᱜ ᱠᱟᱱ ᱛᱷᱮᱱᱟ ᱵᱩᱡᱽ ᱫᱟᱢ᱾ ᱡᱮ ᱰᱤᱯᱷᱮᱱᱥ ᱨᱮᱱᱟᱜ ᱟᱫᱚ ᱵᱟᱧ ᱮᱢ ᱫᱟᱹᱲᱤᱣ ᱫᱟ᱾
ᱠᱚᱴᱤ ᱰᱚᱠᱚ ᱤᱭᱟᱹ ᱠᱟᱨᱰ ᱟᱹᱣᱨᱤ ᱵᱤᱱᱟᱜ ᱛᱤᱧᱟᱹ ᱛᱚ ᱦᱚᱭ ᱛᱚ ᱢᱮᱥᱮ‌ ᱪᱟ ᱠᱤ ᱢᱮᱱ ᱫᱟ ᱠᱩ ᱥᱚ᱾ ᱫᱚ ᱢᱮᱥ ᱨᱮ ᱠᱟᱰ ᱵᱚᱞᱮ ᱚᱱᱟ ᱟᱣᱨᱤ ᱦᱩᱭᱩᱜ ᱛᱮ ᱦᱚᱭ᱾ ᱦᱩᱭ ᱫᱚ ᱦᱩᱭ ᱠᱚᱜ ᱛᱤᱧ ᱜᱮᱭᱟ ᱟᱫᱚ ᱱᱚᱜ-ᱚᱭ ᱤᱞᱮᱠᱥᱮᱱ ᱦᱩᱭᱮᱱ ᱠᱷᱟᱡ ᱫᱚᱼᱼ ᱯᱟᱴᱤ ᱵᱚᱫᱚᱞ ᱱᱟᱭ ᱥᱮ ᱟᱞᱮ ‌ᱫᱚ ᱴᱤᱭᱮᱢ ᱥᱤᱼᱼ ᱟᱞᱮ ᱥᱮᱜ ᱫᱚ ᱩᱱᱤ ᱜᱤ ᱛᱮᱦᱮᱸ ᱞᱮᱱᱟᱭ᱾ ᱮᱷᱚᱱ ᱫᱚ ᱵᱤᱡᱮᱯᱤ ᱦᱮᱡ ᱠᱟᱱ ᱛᱮ ᱟᱫᱚ ᱟᱣᱨᱤ ᱛᱤᱸᱜᱩᱣᱟᱜ ᱢᱤᱫᱴᱮᱡᱼᱼ ᱜᱚᱝᱠᱮ ᱟᱢ ᱫᱚ ᱱᱟᱥᱛᱟ ᱵᱟᱲᱟᱭ ᱱᱟᱢ ᱥᱮᱵᱟ?
ᱦᱩᱸ ᱱᱟᱥᱛᱟ ᱵᱟᱲᱟ ᱫᱚ ᱦᱚᱭ ᱠᱟᱱᱟ, ᱟᱞᱮ ᱫᱚᱼᱼ ᱳᱭ ᱱᱚᱭ ᱵᱟᱡᱮ ᱥᱟᱲᱮ ᱱᱚᱭ ᱵᱟᱡᱮ ᱥᱮᱫ ᱞᱮ ᱱᱟᱥᱛᱟᱜ-ᱟ᱾
ᱚ ᱤᱧ ᱦᱚᱸ ᱱᱟᱥᱛᱟ ᱫᱚ ᱱᱟᱥᱛᱟᱣ ᱠᱟᱱ ᱜᱤᱭᱟᱹᱧ᱾
ᱛᱟᱯᱚᱨᱮ ᱟᱫᱚ ᱛᱩᱯᱩ ᱠᱟᱛᱮᱜ ᱛᱤᱠᱤᱱ ᱵᱮᱲᱟ ᱫᱟᱠᱟ ᱠᱩ ᱡᱚᱢ ᱦᱩᱭᱩᱜ-ᱟ ᱳᱭᱼᱼ ᱰᱮᱴᱴᱟ ᱵᱟᱠᱷᱟᱱ ᱫᱩᱴᱟ ᱵᱟᱡᱟ-ᱟ, ᱫᱩᱭ ᱵᱟᱡᱮ ᱠᱚᱥᱮᱜ ᱱᱟ᱾
ᱦᱩᱸ᱾ ᱱᱚᱛᱮ ᱫᱚ ᱦᱟᱸᱜ ᱮᱠᱷᱚᱱ ᱫᱚ ᱡᱩᱱᱰᱨᱟ ᱟᱭᱢᱟ ᱠᱚ ᱪᱟᱥ ᱠᱟᱜ-ᱟ ᱦᱟᱸᱜ᱾
ᱟᱪᱪᱷᱟ ᱡᱚᱱᱚᱲᱟ, ᱟᱯᱮ ᱥᱮᱜ ᱫᱚ ᱵᱷᱟᱜᱮ ᱜᱮ ᱦᱩᱭᱩᱜ ᱜᱮᱭᱟ ᱚᱱᱛᱮ?
ᱮᱠᱷᱚᱱ ᱫᱚ ᱦᱳᱭ ᱫᱚ ᱮᱦᱚᱵ ᱮᱠᱷᱚᱱ ᱫᱚ ᱟᱣᱨᱤ ᱞᱟᱴᱩᱜ-ᱟ ᱠᱟᱹᱴᱤᱡ ᱠᱟᱹᱴᱤᱡ ᱜᱮᱭᱟ᱾
ᱛᱟᱦᱮᱞᱮ ᱟᱥᱟᱱ ᱥᱳᱨ ᱨᱮᱛᱟ ᱯᱮ ᱚᱲᱟᱜ ᱵᱟᱝ ᱟᱞᱮ ᱥᱮᱫ ᱫᱚ ᱡᱚᱱᱚᱲᱟ ᱫᱚᱼᱼ ᱵᱟᱝ ᱠᱚ ᱪᱟᱥ ᱜᱤᱼᱼ